ᱦᱮᱞᱳᱣ
ᱦᱮᱸ ᱦᱮᱞᱳᱣ
ᱦᱮᱞᱳᱣ ᱦᱳᱭ ᱥᱮᱛᱟᱜ ᱡᱚᱦᱟᱨ
ᱡᱚᱦᱟᱨ ᱜᱮ
ᱦᱳᱭ ᱦᱳᱭ ᱫᱤᱭᱮ ᱨᱚᱲ ᱢᱚᱡᱽ ᱛᱮ ᱟᱸᱡᱚᱢ ᱧᱟᱢ ᱫᱟᱢ
ᱦᱮᱸ ᱟᱸᱡᱟᱢ ᱧᱟᱢ ᱫᱟᱹᱧ
ᱦᱳᱭ ᱦᱳᱭ ᱫᱤᱭᱮ ᱪᱮᱫ ᱮᱢ ᱪᱤᱠᱟᱹᱭᱮᱫᱟ
ᱦᱚᱸᱜ-ᱚᱭ ᱟᱨ ᱠᱤ ᱟᱢ ᱦᱮᱸ ᱱᱚᱜ-ᱚᱭ ᱫᱩᱲᱩᱵ ᱵᱟᱲᱟ ᱦᱩᱭᱩᱜ ᱠᱟᱱᱟ
ᱚ ᱦᱮᱸᱛᱚ ᱫᱤᱭᱮ ᱵᱮᱥ ᱵᱟᱲᱟᱭ ᱜᱮᱭᱟᱯᱮ ᱚᱲᱟᱜ ᱠᱚᱨᱮ ᱛᱚ
ᱦᱮᱸ ᱢᱚᱴᱟᱢᱩᱴᱤ ᱵᱮᱥ ᱵᱟᱲᱟ ᱜᱮ
ᱦᱳᱭ ᱦᱳᱭ ᱫᱤᱭᱮ ᱫᱟᱜ ᱡᱟᱹᱲᱤ ᱠᱚ ᱪᱮᱫᱠᱟ ᱟᱯᱮ ᱚᱱᱛᱮ ᱫᱚ ᱛᱟᱦᱚᱞᱮ
ᱫᱟᱜ ᱡᱟᱹᱲᱤ ᱠᱚᱢᱟ ᱫᱚᱢᱮ ᱜᱮ ᱦᱩᱭᱩᱜ ᱠᱟᱱᱟ
ᱚᱸ ᱦᱩᱲᱩ ᱨᱚᱦᱚᱭ ᱠᱚᱯᱮ, ᱛᱟᱦᱚᱞᱮ
ᱦᱳᱲᱩ ᱨᱚᱦᱚᱭ ᱠᱚᱢᱟ ᱮᱠᱷᱚᱱᱳ ᱟᱹᱨᱤ ᱥᱩᱨᱩᱜᱼᱟ ᱱᱚᱜ-ᱚᱭ ᱵᱷᱤᱛᱟᱹ ᱢᱤᱛᱟᱹ ᱠᱚ ᱢᱟᱜ ᱪᱟᱜ ᱠᱟᱱᱟ
ᱦᱳᱭ ᱦᱳᱭ ᱦᱳᱭ ᱢᱟᱱᱮ ᱱᱟᱥᱮ ᱦᱚᱸ ᱟᱹᱣᱨᱤ ᱯᱮ ᱮᱛᱚᱦᱚᱵᱟ
ᱟᱨᱤ ᱟᱨᱤ ᱱᱚᱜ-ᱚᱭ ᱢᱤᱫᱴᱟᱝ ᱵᱟᱨᱭᱟ ᱦᱚᱲ ᱠᱚ ᱮᱛᱚᱦᱚᱵ ᱫᱟ
ᱦᱳᱭ ᱦᱳᱭ
ᱚᱱᱠᱟᱜ ᱜᱮ ᱫᱚᱢᱮ ᱡᱟᱹᱥᱛᱤ ᱠᱟᱭᱛᱮᱢᱟ ᱵᱟᱭ ᱫᱟᱜ ᱡᱟᱲᱤᱭᱟ ᱟᱵᱚᱱ ᱠᱟᱱ ᱱᱟᱥᱮ ᱱᱟᱥᱮ ᱫᱟᱜ ᱡᱟᱹᱲᱤᱭᱫᱟᱭ ᱚᱱᱠᱟ ᱞᱮᱠᱟ ᱢᱟᱱᱮ ᱨᱚᱦᱚᱭ ᱮᱛᱚᱦᱚᱵ ᱦᱚᱸ ᱵᱟᱝ
ᱟᱯᱮ ᱥᱮᱫ ᱦᱚᱸ ᱵᱟᱭ ᱫᱟᱜ ᱮᱫᱟᱭ ᱦᱮᱞᱳᱣ ᱦᱮᱞᱳᱣ ᱦᱮᱞᱳᱣ
ᱟᱨ ᱵᱟᱢ ᱟᱸᱡᱚᱢᱫᱟ ᱢᱚᱡᱽ ᱛᱮ?
ᱟᱢᱟᱜ ᱠᱟᱹᱴᱤᱡ ᱱᱮᱴᱣᱟᱨᱠ
ᱱᱤᱛᱳᱜ ᱢᱚᱸᱡᱽ ᱛᱮᱢ ᱟᱸᱡᱚᱢ ᱧᱟᱢᱫᱟ?
ᱦᱮᱸ ᱱᱤᱛᱚᱜ ᱢᱟᱧ ᱟᱸᱡᱚᱢ ᱮᱫᱟ ᱾
ᱦᱳᱭ ᱦᱳᱭ ᱢᱮᱱᱫᱟᱹᱧ ᱟᱞᱮ ᱦᱚᱸ ᱨᱚᱦᱚᱭ ᱫᱚ ᱢᱟᱱᱮ ᱵᱟᱝᱞᱮ ᱮᱛᱚᱦᱚᱵ ᱠᱟᱫ ᱜᱮᱭᱟ ᱱᱚᱜ ᱚᱭ ᱠᱷᱮᱛ ᱠᱚ ᱥᱟᱯᱷᱟ ᱪᱟᱞᱟᱜ ᱠᱟᱱᱟ ᱢᱟᱱᱮ ᱱᱚᱝᱠᱟ ᱥᱤ ᱠᱚᱫᱚ ᱦᱩᱭ ᱠᱟᱱ ᱜᱮᱭᱟ ᱟᱫᱚ ᱱᱚᱜ-ᱚᱭ ᱠᱷᱮᱛ ᱠᱚᱞᱮ ᱥᱟᱯᱷᱟᱭᱮᱫᱟ ᱯᱟᱞᱮᱫ ᱱᱟᱦᱟᱜ ᱢᱤᱫ ᱫᱤᱱ ᱵᱟᱨᱥᱤ ᱯᱚᱨᱮᱜᱮ ᱱᱟᱦᱟᱜ ᱞᱮ ᱮᱛᱚᱦᱚᱵ ᱜᱚᱜ ᱠᱟᱜᱼᱟ ᱾
ᱫᱟᱜ ᱫᱟᱭ, ᱥᱮ ᱵᱟᱝ, ᱵᱟᱭ ᱫᱟᱜᱮᱜ ᱛᱮ?
ᱵᱟᱝ ᱵᱟᱝ ᱢᱟᱱᱮ ᱟᱞᱮᱥᱮᱫ ᱫᱚ ᱞᱮᱠᱷᱟ ᱥᱩᱢᱩᱱ ᱢᱟ ᱡᱟᱹᱥᱛᱤ ᱫᱤᱱ ᱜᱮ ᱫᱟᱜ ᱡᱟᱹᱲᱤ ᱠᱮᱫᱟᱭ ᱠᱤᱱᱛᱩ ᱠᱟᱹᱢᱤ ᱨᱮ ᱞᱟᱜᱟᱜ ᱞᱮᱠᱟ ᱢᱟ ᱵᱟᱭ ᱫᱟᱜ ᱡᱟᱲᱤᱭᱟ ᱠᱟᱫᱟ ᱢᱟᱱᱮ ᱯᱩᱨᱟᱹ ᱢᱟᱱᱮ ᱱᱟᱥᱮ ᱱᱟᱥᱮ ᱜᱮ ᱾
ᱦᱳᱭ ᱦᱳᱭ ᱟᱯᱮ ᱛᱟᱦᱚᱞᱮ ᱢᱤᱱᱤ ᱠᱚ ᱥᱟᱵ ᱢᱟᱨᱥᱟᱞ ᱫᱚᱯᱮ ᱪᱟᱥ ᱜᱮᱭᱟ?
ᱦᱮᱸ ᱢᱤᱱᱤ ᱛᱮᱦᱚᱸ ᱦᱩᱭᱩᱜ ᱜᱮᱭᱟ ᱾ ᱟᱨ ᱮᱢᱚᱱᱮ ᱫᱟᱜ ᱠᱟᱜ ᱞᱮᱭᱟ ᱮᱢᱚᱱᱮ ᱫᱟᱜ ᱠᱟᱜ ᱞᱮᱭᱟ ᱱᱚᱣᱟ ᱥᱮᱨᱢᱟ ᱡᱟᱹᱲᱤ ᱫᱟᱜ ᱛᱮᱜᱮ ᱨᱚᱦᱚᱭ ᱦᱩᱭᱩᱜᱼᱟ ᱾
ᱡᱟᱹᱥᱛᱤ ᱠᱟᱭᱛᱮ ᱯᱨᱟᱱᱛᱮ ᱫᱟᱜ ᱡᱟᱹᱲᱤ ᱠᱟᱫᱟᱭ? ᱦᱳᱭ ᱦᱳᱭ ᱦᱳᱭ ᱟᱞᱮ ᱱᱚᱛᱮ ᱫᱚ ᱤᱥ ᱱᱟᱥᱮᱱᱟᱜ ᱡᱟᱹᱥᱛᱤ ᱫᱟᱜ ᱡᱟᱹᱲᱤ ᱠᱮᱫᱟᱭ ᱛᱟᱯᱚᱨᱮ ᱱᱚᱝᱠᱟ ᱥᱤᱛᱩᱝ ᱠᱮᱫᱟ ᱚᱱᱟ ᱦᱚᱸ ᱟᱸᱡᱮᱫ ᱪᱟᱵᱟᱭᱮᱱᱟ ᱾
ᱟᱨ ᱡᱛᱮ ᱵᱟᱭᱱᱟ
ᱦᱳᱭ ᱦᱳᱭ ᱢᱟᱱᱮ ᱫᱚᱢᱮ ᱫᱚ ᱵᱟᱝ ᱛᱩᱵᱟᱜ ᱠᱟᱱ ᱛᱟᱦᱮᱱᱟ ᱛᱟᱯᱚᱨᱮ ᱥᱤᱛᱩᱝ ᱠᱮᱫᱟᱭ ᱚᱱᱠᱟᱜ ᱜᱮ ᱾
ᱟᱞᱮ ᱥᱮᱫ ᱢᱟᱥ ᱥᱟᱨᱟ ᱫᱤᱱ ᱜᱮ ᱫᱟᱜ ᱦᱚᱞᱟ ᱢᱟᱫᱷᱮᱨ ᱛᱮᱦᱮᱧ
ᱦᱳᱭ ᱦᱳᱭ ᱦᱚᱞᱟ ᱢᱟ ᱟᱞᱮᱥᱮᱫ ᱫᱚ ᱢᱤᱫ ᱜᱷᱟᱹᱲᱤᱡ ᱠᱟᱛᱮ ᱥᱤᱛᱩᱝ ᱠᱮᱫᱟ ᱟᱨ ᱢᱤᱫ ᱜᱷᱟᱹᱲᱤᱡ ᱱᱟᱥᱮᱱᱟᱜ ᱫᱟᱜ ᱦᱮᱡ ᱞᱮᱱᱟ ᱱᱟᱥᱮᱱᱟᱜ ᱾
ᱟᱫᱚ ᱮᱛᱚᱦᱚᱵ ᱠᱮᱫᱟ ᱯᱮ ᱛᱟᱦᱚᱞᱮ ᱨᱚᱦᱚᱭ ᱠᱚ ᱾
ᱪᱟᱹᱞᱩᱜ ᱚᱱᱱᱚ ᱦᱚᱲ ᱫᱚᱠᱚ ᱨᱚᱦᱚᱭᱮᱫᱟ ᱟᱞᱮ ᱠᱷᱚᱱᱞᱮ ᱵᱷᱟᱹᱜᱤ ᱜᱮᱭᱟ ᱾ ᱦᱮᱞᱳ
ᱦᱮᱞᱳ ᱢᱮᱱᱫᱟᱹᱧ ᱟᱯᱮ ᱚᱱᱛᱮ ᱛᱮ ᱯᱛᱮ ᱯᱮ ᱡᱥᱛᱮᱱᱟ ᱥᱮ ᱴᱨᱮᱠᱴᱟᱨ ᱛᱮ?
ᱦᱮᱸ ᱴᱟᱠᱴᱚᱨ ᱛᱮ ᱾
ᱚ
ᱟᱯᱮ ᱥᱮᱫ?
ᱟᱞᱮ ᱱᱚᱛᱮ ᱦᱚᱸ ᱴᱨᱟᱠᱴᱟᱨ ᱛᱮᱜᱮ ᱢᱟᱱᱮ ᱡᱹᱥᱛᱤ ᱠᱟᱭᱛᱮ ᱫᱤᱥᱟᱹᱜ ᱠᱟᱱᱟ ᱴᱨᱟᱠᱴᱟᱨ ᱛᱮᱜᱮ ᱾ ᱚᱱᱠᱟ ᱞᱮᱠᱟ ᱱᱟᱦᱮᱞ ᱢᱟ ᱢᱟᱱᱮ ᱜᱷᱟᱨᱚᱧᱡᱽ ᱠᱚᱨᱮᱦᱚᱸ ᱵᱟᱝᱠᱚ ᱫᱚᱦᱚᱭᱮᱫ ᱠᱚᱜᱮᱭᱟ ᱵᱟᱝᱠᱚ ᱫᱤᱥᱟᱹᱜ ᱠᱟᱱᱟ ᱾ ᱰᱝᱨᱤ ᱠᱚᱦᱚᱸ ᱥᱤᱭᱚᱜ ᱰᱟᱝᱨᱤ ᱦᱚᱸ
ᱮᱛᱟᱨ ᱢᱟ ᱡᱩᱜ ᱠᱚᱦᱚ ᱵᱚᱫᱚᱞ ᱱᱟ ᱾
ᱦᱳᱭ ᱦᱳᱭ ᱦᱳᱭ ᱟᱨ ᱱᱮᱛᱟᱨ ᱫᱚᱵᱚᱱ ᱧᱮᱞ ᱫᱟ ᱥᱮ ᱡᱟᱦᱟᱸᱭ ᱱᱟᱦᱮᱞ ᱛᱮ ᱡᱩᱫᱤ ᱪᱟᱥ ᱮ ᱨᱟᱠᱟᱵᱟ ᱩᱱᱤ ᱫᱚ ᱮᱠᱫᱚᱢ ᱠᱚ ᱵᱟᱹᱜᱤᱭ ᱟᱭ ᱠᱟᱱᱟ ᱛᱟᱞᱟ ᱩᱛᱟᱹᱨ ᱠᱟᱛᱟᱭ ᱠᱟᱱᱟ ᱠᱷᱮᱛ ᱥᱮ ᱩᱱᱤᱜ ᱜᱮ ᱛᱟᱭᱚᱢᱚᱜ ᱠᱟᱱᱟ ᱴᱨᱟᱠᱴᱟᱨ ᱠᱚᱛᱮ ᱢᱟ ᱞᱚᱜᱚᱱ ᱫᱷᱟᱨᱟ ᱠᱚ ᱨᱟᱠᱟᱵ ᱦᱚ ᱮᱫᱟ ᱪᱟᱥ ᱾
ᱦᱮᱸ
ᱦᱳᱭ ᱦᱳᱭ ᱟᱨ ᱱᱤᱛᱟᱨ ᱢᱟ ᱱᱟᱥᱮ ᱦᱭ ᱱᱟᱥᱮ ᱥᱩᱠ ᱵᱚᱱ ᱯᱟᱸᱡᱟᱭᱮᱫ ᱡᱮ ᱰᱟᱝᱨᱤ ᱛᱟᱭᱚᱢ ᱛᱟᱭᱚᱢᱛᱮ ᱚᱠᱚᱭ ᱩᱱᱟᱹᱜ ᱜᱷᱟᱹᱲᱤᱡ ᱮ ᱛᱟᱲᱟᱢᱟ? ᱞᱟᱸᱜᱟ ᱦᱚᱸ ᱵᱩᱡᱷᱟᱹᱜ ᱠᱟᱱᱟ ᱦᱳᱭ
ᱞᱟᱦᱟᱛᱮᱢᱟ ᱚᱱᱟ ᱛᱮ ᱪᱟᱥ ᱵᱟᱲᱟ ᱦᱩᱭ ᱟᱠᱟᱱᱟ ᱱᱮᱛᱟᱨ ᱢᱟᱛᱚ ᱚᱱᱟ ᱠᱚ ᱡᱚᱛᱚ ᱦᱤᱲᱤᱧᱚᱜ ᱠᱟᱱᱟ ᱾
ᱦᱳᱭ ᱦᱳᱭ ᱦᱤᱲᱤᱧ ᱢᱮ ᱦᱤᱲᱤᱧᱚᱜ ᱠᱟᱱ ᱜᱮᱭᱟ ᱾ ᱟᱨ ᱰᱟᱝᱨᱤ ᱱᱟᱦᱮᱞ ᱛᱮ ᱥᱤ ᱫᱚ ᱢᱤᱫᱴᱮᱱ ᱥᱩᱵᱤᱫᱟ ᱠᱚ ᱢᱮᱱ ᱛᱟᱦᱮᱱᱟ ᱡᱟᱦᱟᱸᱭ ᱟᱲᱮ ᱠᱚᱠᱚ ᱡᱷᱩᱲᱟᱹᱣ ᱛᱟᱦᱮᱱᱟ ᱢᱮᱱᱟᱠᱚ ᱱᱟᱥᱮ ᱢᱟᱱᱮ ᱢᱚᱸᱡᱽ ᱫᱷᱟᱨᱮ ᱡᱩᱲᱟᱹ ᱦᱩᱭᱩᱜᱜ ᱛᱟᱦᱮᱸᱱᱟ ᱰᱟᱠᱛᱟᱨ ᱛᱮ ᱱᱟᱥᱮᱱᱟᱜ ᱢᱟ ᱠᱚᱥᱴ ᱦᱩᱭᱩᱜᱳ ᱜᱮᱭᱟ ᱟᱨᱮ ᱠᱚ ᱡᱩᱲᱟᱹᱣ ᱾
ᱦᱩᱸ ᱦᱩᱸ
ᱦᱳᱭ ᱤᱱᱟᱹᱜᱮ ᱰᱟᱹᱨᱦᱚᱸ ᱟᱫᱚ ᱚᱱᱠᱟ ᱞᱮᱠᱟ ᱢᱟᱱᱮ ᱰᱟᱝᱨᱤ ᱱᱟᱦᱮᱞ ᱥᱮ ᱠᱟᱲᱟ ᱱᱟᱦᱮᱞ ᱛᱮ ᱪᱟᱥ ᱫᱚ ᱵᱟᱝ ᱫᱤᱥᱟᱹᱜ ᱠᱟᱱᱟ ᱱᱮᱛᱟᱨ ᱫᱚ ᱢᱟᱴᱷ ᱠᱚᱨᱮᱜ ᱞᱟᱦᱟᱛᱮ ᱡᱮᱢᱚᱱ ᱢᱟᱱᱮ ᱥᱟᱱᱟᱢ ᱦᱚᱲ ᱠᱚ ᱥᱤ ᱵᱟᱲᱟᱭ ᱛᱟᱦᱮᱱᱟ ᱥᱮ ᱯᱩᱨᱟᱹ ᱫᱤᱥᱟᱹᱜ ᱛᱟᱦᱮᱸᱱᱟ
ᱱᱮᱛᱟᱨ ᱢᱟ ᱚᱱᱟ ᱠᱚ ᱵᱟᱝ ᱫᱤᱥᱟᱹᱜ ᱠᱟᱱᱟ
ᱦᱳᱭ ᱢᱟᱱᱮ ᱢᱟᱴᱷ ᱠᱷᱮᱛ ᱠᱚ ᱵᱟᱹᱫᱽ ᱠᱚ ᱪᱟᱞᱟᱣ ᱦᱚᱸ ᱢᱟᱱᱮ ᱢᱚᱸᱡᱽ ᱵᱩᱡᱷᱟᱹᱜ ᱛᱟᱦᱮᱱᱟ ᱥᱟᱱᱟᱢ ᱦᱚᱲ ᱚᱱᱠᱟ ᱠᱚ ᱥᱤᱭᱟ ᱛᱟᱯᱚᱨᱮ ᱚᱠᱚᱭ ᱫᱚ ᱪᱟᱨᱟ ᱠᱚ ᱛᱩᱫ ᱫᱟ ᱨᱚᱦᱚᱭ ᱫᱟᱠᱚ ᱟᱨ ᱱᱮᱛᱟᱨ ᱫᱚ ᱢᱟ ᱚᱱᱠᱟ ᱫᱚ ᱵᱟᱝ ᱴᱨᱟᱠᱴᱟᱨ ᱛᱮᱠᱚ ᱞᱚᱥᱚᱫ ᱦᱚᱴᱚ ᱠᱟᱜ ᱠᱟᱱᱟ ᱨᱚᱦᱚᱭ ᱪᱟᱵᱟᱭ ᱫᱟ ᱢᱟᱱᱮ ᱞᱟᱦᱟᱛᱮ ᱞᱮᱠᱟ ᱚᱱᱠᱟ ᱢᱟᱱᱮ ᱢᱚᱸᱡᱽ ᱛᱟᱨᱟ ᱫᱚ ᱵᱟᱝ ᱵᱩᱡᱷᱟᱹᱜ ᱠᱟᱱᱟ᱾
ᱦᱩᱸ ᱦᱩᱸ
ᱱᱮᱛᱟᱨ ᱫᱚ ᱢᱟᱴᱷ ᱠᱚᱨᱮ ᱦᱚᱸ ᱠᱚᱭᱚᱜ ᱵᱟᱲᱟ ᱢᱟᱱᱮ ᱮᱠᱞᱟ ᱮᱠᱞᱟ ᱜᱮ ᱱᱩᱭ ᱱᱚᱰᱮ ᱨᱚᱦᱚᱭᱮᱫᱟ ᱦᱟᱹᱱᱤ ᱦᱟᱸᱰᱮ ᱨᱚᱦᱚᱭ ᱫᱟ ᱚᱱᱠᱟ ᱠᱟᱛᱮ ᱜᱮ ᱢᱟᱱᱮ ᱠᱚ ᱪᱟᱵᱟ ᱜᱚᱫ ᱠᱟᱜ ᱠᱟᱱᱟ᱾
ᱪᱟᱵᱟ ᱠᱟᱜ ᱠᱟᱱᱟ ᱢᱟᱱᱮ ᱦᱚᱲᱜ ᱜᱮ ᱵᱟᱹᱱᱩᱜ ᱠᱚᱣᱟ ᱢᱟᱴᱷ ᱠᱚᱨᱮ ᱦᱚᱸ᱾
ᱦᱳᱭ ᱦᱳᱭ ᱟᱨ ᱚᱱᱮ ᱥᱤ ᱦᱚᱸ ᱚᱱᱠᱟ ᱠᱚ ᱞᱚᱥᱚᱫ ᱦᱚᱴᱚ ᱠᱟᱜ ᱠᱟᱱᱟ ᱦᱚᱭᱛᱳ ᱢᱤᱫ ᱫᱤᱱ ᱵᱟᱨ ᱥᱤᱧ ᱛᱚ ᱢᱚᱬᱮ ᱫᱤᱱ ᱯᱚᱨᱮ ᱡᱟᱦᱟᱸ ᱛᱤᱥ ᱜᱮᱠᱚ ᱢᱟᱱᱮ ᱠᱟᱹᱢᱤᱱ ᱠᱚᱠᱚ ᱞᱟᱜᱟᱣᱮᱫ ᱠᱚᱣᱟ ᱟᱨᱠᱚ ᱨᱚᱦᱚᱭ ᱦᱚᱴᱚ ᱠᱟᱜ ᱠᱟᱱᱟ᱾
ᱦᱩᱸ ᱦᱩᱸ
ᱟᱨ ᱞᱟᱦᱟ ᱛᱮᱢᱟ ᱰᱟᱝᱨᱤ ᱠᱟᱲᱟ ᱱᱟᱦᱮᱞ ᱛᱮ ᱟᱥᱛᱮ ᱟᱥᱛᱮ ᱞᱚᱥᱚᱜ ᱦᱩᱭᱩᱜ ᱛᱟᱦᱮᱸᱱᱟ ᱨᱚᱦᱚᱭ ᱦᱩᱭᱩᱜ ᱛᱟᱦᱮᱸᱱᱟ ᱢᱟᱱᱮ ᱡᱟᱹᱥᱛᱤ ᱫᱤᱱ ᱦᱚᱲ ᱠᱚ ᱛᱟᱦᱮᱸᱱ ᱛᱟᱦᱮᱸᱱᱟ ᱟᱨ ᱡᱟᱹᱥᱛᱤ ᱦᱚᱲ ᱠᱚ ᱫᱤᱥᱟᱹᱜ ᱛᱟᱦᱮᱱᱟ ᱠᱷᱮᱛ ᱵᱟᱹᱫᱽ ᱠᱚᱨᱮᱜ ᱦᱚᱸ᱾
ᱦᱳᱭ ᱟᱨ ᱛᱚᱠᱷ ᱵᱷᱟᱜᱮ ᱦᱚᱸ ᱵᱩᱡᱷᱟᱹᱜ ᱠᱟᱱ ᱛᱟᱦᱮᱸᱫ᱾
ᱦᱳᱭ ᱢᱚᱸᱡᱽ ᱵᱩᱡᱷᱟᱹᱜ ᱠᱟᱱ ᱛᱟᱦᱮᱸᱱᱟ, ᱟᱨ ᱫᱟᱠᱟᱜ ᱤᱧ ᱢᱟ ᱟᱨᱦᱚᱸ ᱟᱹᱞᱤᱧ ᱵᱟᱹᱫᱽ ᱵᱟᱹᱭᱦᱟᱹᱲ ᱨᱮ ᱫᱟᱠᱟ ᱡᱚᱢ ᱟᱹᱰᱤ ᱵᱮᱥ ᱤᱧ ᱵᱩᱡᱽ ᱛᱟᱦᱮᱸᱱᱟ ᱠᱟᱹᱢᱤ ᱵᱟᱹᱧ ᱠᱟᱹ ᱚᱲᱟᱜ ᱦᱚᱲ ᱤᱧ ᱢᱮᱛᱟ ᱠᱚᱣᱟ ᱤᱧᱟᱹᱜ ᱵᱷᱟᱜᱽ ᱦᱚᱸ ᱤᱫᱤ ᱠᱟᱹᱛᱤᱧ ᱯᱮ᱾
ᱟᱨ ᱡᱚᱢ ᱵᱟᱲᱟ ᱠᱟᱜ ᱜᱮᱭᱟᱢ ᱛᱟᱦᱞᱮ ᱵᱟᱹᱫ
ᱦᱳᱭ ᱢᱟᱱᱮ, ᱤᱧ ᱫᱚᱧ ᱢᱮᱛᱟ ᱠᱚ ᱛᱟᱦᱮᱸᱱᱟ ᱠᱟᱹᱢᱤᱧ ᱪᱟᱞᱟᱜ ᱵᱟᱹᱧ ᱪᱟᱞᱟᱜ ᱤᱧᱟᱹᱜ ᱵᱷᱟᱜᱽ ᱫᱚ ᱤᱫᱤ ᱠᱟᱛᱤᱧ ᱯᱮ ᱤᱧ ᱫᱚ ᱫᱟᱠᱟ ᱡᱚᱢ ᱨᱮᱦᱚᱧ ᱪᱟᱞᱟᱜᱼᱟ ᱦᱟᱸᱜ᱾ ᱟᱹᱰᱤ ᱢᱚᱸᱡᱽ ᱵᱩᱡᱷᱟᱹᱜ ᱛᱟᱦᱮᱸᱱᱟ ᱵᱟᱹᱭᱦᱟᱹᱲ ᱵᱟᱹᱫ ᱵᱟᱹᱭᱦᱟᱹᱲ ᱨᱮ ᱚᱱᱠᱟ ᱫᱟᱠᱟ ᱡᱚᱢ᱾
ᱦᱮᱸ ᱞᱟᱹᱭ ᱫᱚᱠᱚ ᱞᱟᱹᱭ ᱠᱟᱫᱟ ᱛᱚᱵᱮ ᱴᱨᱟᱭ ᱠᱟᱛᱮᱜ ᱫᱚ ᱤᱧ ᱫᱚ ᱵᱟᱹᱧ ᱧᱮᱞ ᱠᱟᱫᱟ᱾
ᱯᱩᱨᱟᱹ ᱢᱟᱱᱮ ᱢᱤᱫ ᱥᱚᱢᱚᱭ ᱡᱚᱛᱚ ᱦᱚᱲ ᱢᱟᱶᱛᱮ ᱢᱟᱱᱮ ᱡᱚᱢ, ᱛᱷᱮᱠᱮ ᱢᱟᱱᱮ ᱥᱚᱵ ᱜᱮ ᱟᱹᱰᱤ ᱢᱚᱸᱡᱽ ᱫᱷᱟᱨᱟᱜ ᱜᱮ ᱵᱩᱡᱷᱟᱹᱜ ᱛᱟᱦᱮᱸᱱᱟ ᱟᱨ ᱱᱮᱛᱟᱨ ᱫᱚ ᱡᱮᱢᱚᱱ ᱚᱱᱠᱟ ᱞᱮᱠᱟ ᱫᱚ ᱵᱟᱹᱱᱩᱜ ᱜᱮ, ᱢᱟᱱᱮ ᱦᱟᱸᱰᱮ ᱱᱟᱰᱮ ᱠᱚ ᱨᱚᱦᱚᱭ ᱫᱟ ᱚᱱᱠᱟ ᱠᱟᱛᱮᱜ ᱜᱮ ᱧᱮᱞᱚᱜᱚᱜ ᱠᱟᱱᱟ ᱡᱮ ᱨᱚᱦᱚᱭ ᱪᱟᱵᱟ ᱠᱮᱫᱟ ᱠᱚ ᱛᱤᱥ ᱠᱚᱨᱮᱜ ᱪᱚᱝ᱾
ᱵᱩᱡᱽ ᱵᱟᱭ ᱵᱩᱡᱚᱜ
ᱦᱳᱭ ᱵᱩᱡ ᱦᱚᱸ ᱵᱟᱝ ᱵᱩᱡᱷᱟᱹᱜ ᱠᱟᱱᱟ ᱱᱤᱡᱮ ᱦᱳᱭ ᱮᱠᱞᱟ ᱮᱠᱞᱟ ᱵᱩᱡᱷᱟᱹᱜᱼᱟ ᱠᱷᱮᱛ ᱵᱟᱹᱫᱽ ᱠᱚᱨᱮᱜ ᱪᱟᱞᱟᱣ ᱦᱚᱸ ᱡᱮ ᱦᱚᱲ ᱠᱚᱭᱚᱜ ᱵᱟᱲᱟ ᱡᱮ ᱱᱚᱰᱮ ᱢᱮᱫᱴᱮᱱᱮᱢ ᱧᱮᱞ ᱧᱟᱢᱮᱭᱟ ᱟᱨᱦᱚᱸ ᱥᱟᱦᱟᱨ ᱨᱮ ᱢᱮᱫᱴᱮᱱᱮᱢ ᱧᱮᱞ ᱧᱟᱢᱮᱭᱟ, ᱢᱟᱱᱮ ᱚᱱᱠᱟ ᱞᱮᱠᱟ ᱫᱚ ᱢᱚᱸᱡᱽ ᱵᱟᱝ ᱵᱩᱡᱷᱟᱹᱜᱼᱟ᱾
ᱦᱳᱭ
ᱫᱤᱭᱮ ᱟᱨ ᱦᱩᱲᱩ ᱵᱟᱫᱮ ᱪᱮᱫ ᱦᱳᱲᱩ ᱵᱟᱫᱮ ᱟᱨ ᱪᱮᱫ ᱪᱟᱥ ᱦᱩᱭᱩᱜ ᱛᱟᱦᱮᱸᱱᱟ ᱟᱯᱮ ᱚᱱᱛᱮ?
ᱦᱩᱲᱩ ᱵᱟᱫ ᱠᱚᱨᱮ ᱚᱱᱟ ᱥᱚᱵᱡᱤ ᱪᱟᱥ ᱠᱚ ᱦᱳᱭᱳᱜ ᱵᱟᱲᱟᱜ ᱜᱮᱭᱟ᱾
ᱦᱳᱭ ᱦᱳᱭ
ᱥᱚᱵᱽᱡᱤ ᱵᱚᱞᱛᱮ ᱡᱮᱢᱚᱱ ᱫᱷᱚᱨᱚ, ᱠᱩᱸᱫᱽᱨᱤ ᱠᱚ ᱠᱟᱞᱞᱟ ᱠᱚ ᱩᱪᱪᱷᱟᱹ ᱠᱚ ᱢᱟᱱᱮ ᱡᱟ ᱡᱟᱵᱚᱛᱤ ᱪᱟᱥ ᱢᱟᱱᱮ ᱥᱚᱵᱡᱤ ᱪᱟᱥ ᱡᱚᱛᱚ ᱜᱮ ᱦᱳᱭᱳᱜ ᱜᱮᱭᱟ᱾
ᱦᱳᱭ ᱦᱳᱭ ᱟᱨ ᱫᱟᱜ ᱠᱚᱨᱮᱱᱟᱜ ᱫᱚ ᱛᱟᱦᱚᱞᱮ ᱚᱱᱠᱟ ᱟᱱᱟᱴ ᱢᱟ ᱵᱟᱹᱱᱩᱜ ᱟᱱ ᱛᱟᱯᱮᱭᱟ᱾
ᱵᱟᱝ ᱟᱱᱟᱴ ᱵᱟᱹᱱᱩᱜ ᱥᱩᱨ ᱨᱮ ᱥᱩᱨ ᱨᱮ ᱢᱤᱱᱤᱭ ᱠᱟᱫᱟ ᱠᱚ᱾
ᱦᱚᱭ ᱦᱚᱭ ᱟᱫᱚ ᱢᱤᱱᱤᱫ ᱨᱮᱫᱚ ᱪᱮᱫᱠᱟ ᱢᱟᱱᱮ ᱡᱩᱫᱤ ᱫᱷᱚᱨᱚ ᱦᱩᱲᱩ ᱫᱷᱚᱨᱚ ᱦᱩᱲᱩ ᱯᱮ ᱪᱟᱥ ᱜᱮᱭᱟ?
ᱦᱮᱸ ᱪᱟᱥ᱾
ᱟᱫᱚ ᱚᱱᱟ ᱫᱷᱚᱨᱚᱢ ᱦᱩᱲᱩ ᱨᱮ ᱡᱮᱢᱚᱱ ᱢᱟᱱᱮ ᱪᱮᱫᱠᱟ ᱠᱟᱹᱣᱰᱤ ᱯᱮ ᱮᱢᱟ ᱠᱚᱣᱟ ᱮᱠᱟᱞᱛᱮ ᱦᱩᱲᱩ ᱠᱚ ᱥᱟᱢᱴᱟᱣ ᱠᱟᱛᱮᱜ ᱥᱮ ᱱᱚᱝᱠᱟ ᱡᱚᱛᱚ ᱵᱟᱨ ᱫᱟᱜ ᱯᱮ ᱦᱟᱛᱟᱣᱟ ᱛᱚᱛᱚ ᱵᱟᱨ ᱯᱮ ᱮᱢᱟᱠᱚᱣᱟ?
ᱵᱟᱝ ᱵᱟᱝ ᱡᱚᱛᱚ ᱥᱟᱢᱴᱟᱣ ᱠᱟᱛᱮ᱾
ᱚᱦᱚ ᱢᱟᱱᱮ ᱢᱤᱫ ᱥᱟᱶᱛᱮ᱾
ᱦᱚᱭ
ᱪᱮᱫᱠᱟ ᱵᱤᱜᱷᱟᱹ ᱥᱩᱢᱩᱝ ᱠᱚ ᱦᱟᱛᱟᱣ ᱛᱟᱯᱮᱭᱟ ᱥᱮ ᱪᱮᱫᱠᱟ ᱠᱟᱹᱣᱰᱤ ᱯᱮ ᱮᱢᱟ ᱠᱚᱣᱟ?
ᱦᱩᱸ ᱵᱤᱜᱮᱥ ᱥᱩᱢᱩᱝ ᱜᱮ᱾
ᱟᱪᱪᱷᱟ
ᱢᱚᱡᱽ ᱜᱮ ᱵᱟᱝᱠᱷᱟᱱ ᱢᱟᱱᱮ ᱛᱤᱱᱟᱹᱜ ᱵᱟᱨ ᱫᱟᱜ ᱵᱚᱱ ᱦᱟᱛᱟᱣᱟ ᱩᱱᱟᱹᱜ ᱵᱟᱨ ᱠᱟᱣᱰᱤ ᱮᱢᱦᱚᱸ ᱢᱩᱥᱠᱤᱞ ᱫᱷᱟᱨᱟ ᱦᱟ
ᱦᱮᱸ ᱟᱨ ᱚᱱᱠᱟ ᱦᱚᱸ ᱦᱩᱭᱩᱜ ᱜᱮᱭᱟ ᱜᱷᱚᱱᱴᱟ ᱦᱤᱥᱟᱹᱵ ᱛᱮ ᱮᱫᱟᱜ
ᱦᱚᱭ ᱦᱚᱭ ᱢᱟᱱᱮ ᱛᱤᱱᱟᱹᱜ ᱜᱷᱚᱱᱟ ᱫᱟᱜ ᱵᱮᱱ ᱦᱟᱛᱟᱣᱟ ᱩᱱᱟᱹᱜ ᱜᱷᱚᱱ
ᱦᱚᱭ ᱦᱚᱭ ᱦᱚᱭ
ᱦᱮᱜᱼᱮᱸ
ᱟᱯᱮ ᱥᱮᱪ ᱪᱮᱠᱟ ᱜᱚᱱᱴᱟ ᱦᱤᱥᱟᱹᱵ ᱛᱮ ᱠᱟᱵᱤᱜᱟᱹ
ᱟᱞᱮ ᱱᱚᱛᱮ ᱫᱚ ᱢᱤᱱᱤ ᱵᱟᱹᱱᱩᱜ ᱟᱱ ᱜᱮᱭᱟ
ᱛᱟᱞᱮ ᱪᱮᱫ ᱛᱮᱯᱮ ᱪᱟᱥ ᱵᱟᱲᱟᱭ
ᱟᱞᱮ ᱫᱚ ᱦᱚᱜᱼᱚᱭ ᱥᱮᱨᱢᱟ ᱡᱟᱹᱲᱤ ᱟᱥᱛᱮ ᱟᱨ ᱚᱱᱠᱟ ᱢᱟᱱᱮ ᱵᱟᱸᱫᱷ ᱢᱟᱱᱮ ᱯᱩᱠᱷᱨᱤ ᱠᱚ ᱢᱮᱱᱟᱜ ᱟᱱᱜᱮ ᱢᱟᱴᱷ ᱛᱟᱞᱟ ᱠᱚᱨᱮ ᱛᱚ ᱚᱱᱟ ᱠᱚᱛᱮᱜᱮ ᱪᱟᱥ ᱵᱟᱲᱟ ᱦᱩᱭᱩᱜ ᱛᱟᱦᱮᱱᱟ ᱟᱨ ᱱᱚᱝᱠᱟ ᱥᱚᱵᱽᱡᱤ ᱪᱟᱥ ᱞᱟᱹᱜᱤᱫ ᱵᱚᱨᱚᱱ ᱱᱚᱝᱠᱟ ᱜᱟᱰᱟ ᱢᱮᱱᱟᱜᱼᱟ ᱚᱱᱟ ᱜᱟᱰᱟ ᱫᱷᱟᱨᱮ ᱠᱚᱨᱮ ᱠᱷᱮᱛ ᱢᱮᱱᱟᱜᱼᱟ ᱚᱱᱟ ᱦᱩᱭᱩᱜᱼᱟ ᱠᱤᱱᱴᱩ ᱦᱩᱲᱩ ᱫᱚ ᱥᱮᱨᱢᱟ ᱡᱟᱹᱲᱤ ᱟᱥ ᱛᱮᱜᱮᱼᱟ
ᱦᱚᱸ ᱫᱟᱜ ᱨᱮᱱᱟᱜ ᱵᱷᱟᱜᱮ ᱜᱮ ᱥᱚᱝᱠᱚᱴ
ᱦᱚᱭ ᱦᱚᱭ ᱱᱟᱥᱮ ᱥᱚᱝᱠᱚᱴ ᱜᱮ ᱟᱨ ᱠᱮᱱᱮᱞ ᱠᱚ ᱢᱮᱱᱟᱜ ᱨᱮᱦᱚᱸ ᱟᱨ ᱠᱮᱱᱮᱞ ᱨᱮᱱ ᱢᱟᱵᱚᱱ ᱵᱟᱲᱟᱭ ᱜᱮᱭᱟ ᱥᱮ ᱡᱚᱠᱷᱚᱱ ᱢᱟᱱᱮ ᱡᱟᱹᱥᱛᱤ ᱫᱟᱜ ᱡᱟᱹᱲᱤ ᱭᱟᱵᱚᱱᱟᱭ ᱛᱚᱠᱷᱚᱱ ᱜᱮ ᱠᱮᱱᱟᱞ ᱫᱟᱜ ᱠᱚ ᱟᱲᱟᱜᱟ ᱟᱨ ᱱᱤᱛᱚᱜ ᱡᱮᱢᱚᱱ ᱫᱟᱜ ᱫᱚᱨᱠᱟᱨ ᱱᱤᱛᱚᱜ ᱢᱟ ᱵᱟᱝᱠᱚ ᱟᱲᱟᱜ ᱞᱮ ᱠᱟᱱᱟ ᱠᱮᱱᱟᱞ ᱫᱟᱜ
ᱛᱟᱦᱞᱮ ᱚᱱᱟ ᱢᱚᱴᱚᱨ ᱠᱚᱛᱮ ᱫᱟᱜ ᱠᱚᱯᱮ ᱨᱟᱠᱟᱵ ᱵᱟᱲᱟᱭ ᱜᱮᱭᱟ
ᱵᱟᱝ ᱵᱟᱝ ᱚᱝᱠᱟ ᱢᱚᱴᱚᱨ ᱠᱚᱛᱮ ᱦᱚᱸ ᱵᱟᱝ ᱚᱱᱮ ᱚᱫᱠᱟ ᱞᱮᱠᱟᱱ ᱫᱟᱜ ᱠᱚᱨᱮᱱᱟᱜ ᱫᱚ ᱵᱮᱵᱚᱥᱛᱷᱟ ᱵᱟᱹᱱᱩᱜᱼᱟ ᱡᱮ ᱫᱟᱜ ᱱᱚᱝᱠᱟ ᱤᱭᱟᱹ ᱟᱨᱮᱡ ᱠᱟᱛᱮᱜ ᱦᱩᱲᱩ ᱨᱚᱦᱚᱭ ᱚᱱᱠᱟ ᱞᱮᱠᱟ ᱫᱚ ᱵᱟᱝ ᱟᱨ ᱚᱱᱮ ᱡᱟᱦᱟᱸ ᱯᱩᱠᱷᱨᱤ ᱨᱮᱱᱟᱜ ᱠᱟᱛᱷᱟᱹᱧ ᱢᱮᱱ ᱮᱫᱟ ᱥᱮ
ᱦᱮᱸ
ᱚᱱᱟ ᱦᱚᱸ ᱢᱟᱱᱮ ᱡᱟᱹᱥᱛᱤ ᱠᱟᱭᱛᱮ ᱦᱟᱹᱠᱩ ᱠᱚ ᱥᱟᱵ ᱠᱚᱣᱟ ᱢᱟᱱᱮ ᱵᱟᱝᱠᱚ ᱨᱟᱠᱟᱵ ᱦᱚᱪᱚ ᱟᱹᱱᱤᱡ ᱛᱟᱦᱮᱱᱟ ᱢᱟᱱᱮ ᱟᱹᱰᱤ ᱜᱟᱱ ᱠᱚ ᱨᱟᱠᱟᱵ ᱦᱚᱪᱚᱱᱮᱜᱼᱟ ᱢᱮᱱᱟᱠᱚ ᱡᱟᱹᱥᱛᱤ ᱠᱟᱭᱛᱮ ᱦᱟᱹᱠᱩ ᱢᱮᱱᱟᱜᱼᱟ ᱟᱠᱚᱣᱟᱜ ᱢᱟᱱᱮ ᱱᱚᱝᱠᱟ ᱢᱚᱸᱪᱷ ᱫᱷᱟᱨᱟ ᱟᱬᱜᱚ ᱜᱮ ᱵᱟᱝ ᱠᱚ ᱟᱬᱜᱚ ᱦᱚᱪᱚᱣᱟᱱᱟ ᱚᱱᱟ ᱯᱩᱠᱷᱨᱤ ᱨᱮ ᱫᱟᱜ ᱠᱚᱦᱚᱸ ᱛᱚ ᱱᱟᱦᱟᱜ ᱯᱚᱨᱮ ᱦᱳᱭ ᱦᱳᱭ
ᱛᱟᱦᱞᱮ ᱢᱟᱛᱚ ᱟᱯᱮ ᱛᱟᱦᱞᱮ ᱦᱩᱲᱩ ᱜᱮᱯᱮ ᱪᱟᱥ ᱵᱟᱲᱟᱭ ᱜᱮᱭᱟ ᱥᱮ ᱟᱨ ᱚᱠᱟ
ᱦᱩᱲᱩ ᱜᱮ ᱪᱟᱥ ᱦᱩᱭᱩᱜ ᱛᱟᱦᱮᱱᱟ ᱟᱫᱚ ᱟᱞᱮᱫᱚ ᱢᱟᱱᱮ ᱡᱟᱹᱥᱛᱤ ᱠᱟᱭᱛᱮ ᱢᱟ ᱫᱟᱜ ᱵᱟᱝ ᱞᱟᱜᱟ ᱞᱮᱭᱟ ᱢᱟᱱᱮ ᱥᱚᱢᱚᱛᱚᱞ ᱧᱚᱜ ᱜᱮᱭᱟᱞᱮ ᱟᱫᱚ ᱱᱟᱥᱮ ᱡᱩᱫᱤ ᱫᱟᱜ ᱡᱟᱹᱲᱤ ᱟᱞᱮᱭᱟᱭ ᱥᱮ ᱛᱟᱦᱞᱮ ᱦᱩᱭ ᱜᱚᱫᱚᱜ ᱜᱮᱭᱟ ᱪᱟᱥ ᱢᱟᱱᱮ ᱜᱷᱩᱴᱩ ᱠᱚ ᱚᱝᱠᱟ ᱵᱟᱹᱱᱩᱜ ᱟᱱ ᱜᱮᱭᱟ ᱡᱮ ᱡᱟᱹᱥᱛᱤ ᱫᱟᱜ ᱫᱚᱢᱵᱟ ᱞᱟᱜᱟᱜᱼᱟ ᱛᱚᱵᱮ ᱦᱩᱭᱩᱜᱼᱟ ᱚᱠᱟ ᱞᱮᱠᱟ ᱫᱚ ᱵᱟᱝᱟ ᱱᱟᱥᱮ ᱱᱟᱥᱮ ᱡᱩᱫᱤ ᱱᱚᱼᱚᱭ ᱡᱮᱢᱚᱱᱮ ᱫᱟᱜ ᱤᱫᱤᱭᱟᱵᱚᱱ ᱠᱟᱱᱟ
ᱦᱩᱸ ᱦᱩᱸ ᱦᱩᱸ
ᱱᱚᱝᱠᱟ ᱜᱮ ᱡᱩᱫᱤ ᱫᱟᱜ ᱤᱫᱤᱭᱟᱵᱚᱱᱟᱭ ᱛᱟᱦᱞᱮ ᱟᱨ ᱚᱝᱠᱟ ᱢᱤᱫ ᱫᱤᱱ ᱵᱟᱹᱨᱥᱤᱧ ᱫᱟᱜ ᱤᱫᱤ ᱞᱮᱠᱷᱟᱱ ᱢᱟᱱᱮ ᱱᱟᱥᱮ ᱡᱟᱦᱟᱸ ᱜᱷᱩᱴ ᱛᱩᱡ ᱡᱟᱭᱜᱟ ᱠᱚ ᱢᱮᱱᱟᱜᱼᱟ ᱚᱱᱟ ᱠᱚᱨᱮ ᱦᱚᱸ ᱨᱚᱦᱚᱭ ᱜᱟᱱᱚᱜᱼᱟ ᱦᱚᱭ ᱢᱟᱱᱮ ᱢᱤᱱᱤ ᱵᱟᱝ ᱨᱮᱦᱚᱸ ᱠᱚᱢ ᱫᱟᱜ ᱛᱮᱜᱮᱞᱮ ᱨᱚᱦᱚᱭ ᱫᱟᱲᱮᱭᱟᱜᱼᱟ
ᱵᱮᱥᱤ ᱫᱟᱜ ᱫᱚ ᱵᱟᱝ
ᱦᱳᱭ ᱦᱳᱭ ᱵᱮᱥᱤ ᱫᱟᱜ ᱢᱟ ᱵᱟᱝ ᱞᱟᱜᱟᱜ ᱜᱮᱭᱟ ᱛᱟᱣ ᱨᱮᱦᱚᱸ ᱢᱟᱱᱮ ᱥᱩᱫ ᱥᱩᱫᱛᱮ ᱚᱱᱠᱟ ᱠᱷᱮᱛ ᱠᱚ ᱢᱮᱱᱟᱜ ᱜᱮᱭᱟ ᱵᱟᱹᱭᱦᱟᱹᱲ ᱞᱮᱠᱟ ᱚᱱᱟ ᱠᱚᱫᱚ ᱦᱩᱭ ᱠᱟᱱ ᱜᱮᱭᱟ ᱟᱫᱚ ᱫᱟᱨᱟ ᱠᱚ ᱦᱩᱰᱤᱧ ᱠᱷᱟᱹᱛᱤᱨᱟᱜ ᱛᱮ ᱢᱟᱱᱮ ᱟᱞᱮ ᱟᱹᱛᱩ ᱠᱚᱨᱮ ᱚᱠᱚᱭ ᱦᱚᱸ ᱟᱹᱣᱨᱤ ᱞᱮ ᱮᱛᱚᱦᱚᱵᱟ ᱟᱨ ᱠᱤ
ᱛᱟᱞᱦᱮ ᱫᱷᱚᱨᱟᱱ ᱨᱮᱛᱚ ᱵᱷᱟᱜᱤ ᱜᱮ ᱛᱚ ᱫᱷᱚᱨᱚᱢ ᱫᱟᱜ ᱫᱟᱜ ᱞᱟᱜᱟᱜ ᱜᱮᱭᱟ
ᱦᱳᱭ ᱦᱳᱭ ᱫᱷᱚᱨᱚᱱ ᱫᱚ ᱵᱟᱝ ᱪᱟᱥ ᱦᱩᱭᱩᱜ ᱛᱟᱦᱮᱱᱟ ᱟᱞᱮ ᱚᱛᱮ ᱫᱚ
ᱚ ᱛᱟᱦᱚᱞᱮ ᱚᱱᱠᱟ ᱠᱚ ᱯᱚᱲᱟ ᱜᱮ ᱛᱟᱦᱮᱱ ᱜᱮᱭᱟ ᱠᱷᱟᱹᱞᱤ ᱜᱮ
ᱟᱞᱮ ᱫᱚ ᱥᱩᱫᱷᱩ ᱱᱚᱣᱟ ᱵᱚᱨᱥᱟ ᱜᱮ ᱵᱚᱨᱥᱟ ᱨᱮᱜᱮ ᱡᱟ ᱦᱩᱲᱩ ᱪᱟᱥ ᱟᱞᱮ ᱟᱫᱚ ᱦᱩᱲᱩ ᱪᱟᱥ ᱫᱚ ᱵᱟᱝ ᱦᱩᱭᱩᱜᱼᱟ
ᱟᱫᱚ ᱚᱱᱚ ᱩᱱᱟ ᱪᱟᱥ
ᱟᱫᱚ ᱚᱱᱠᱟ ᱞᱮᱠᱟ ᱪᱟᱥ ᱵᱟᱝ ᱦᱳᱭᱳᱜ ᱜᱮ ᱟᱨ ᱚᱱᱟ ᱦᱩᱲᱩ ᱠᱷᱮᱛ ᱠᱚᱨᱮᱜ ᱡᱮ ᱛᱩᱲᱤ ᱠᱚ ᱠᱷᱚᱥᱞᱟ ᱠᱷᱚᱥᱞᱟ ᱫᱚ ᱦᱩᱭᱩᱜ ᱛᱟᱦᱮᱱᱟ ᱛᱩᱲᱤ ᱠᱚᱫᱚ ᱵᱟᱝ ᱦᱩᱭᱩᱜ ᱛᱟᱦᱮᱱᱟ ᱫᱟᱜ ᱢᱟ ᱚᱠᱟ ᱨᱮᱞᱮ ᱧᱟᱢᱟ? ᱫᱟᱜ ᱢᱟ ᱵᱟᱹᱱᱩᱜ ᱜᱮ ᱥᱮ ᱟᱞᱮ ᱱᱚᱛᱮ ᱫᱚ
ᱚᱻ ᱟᱪᱪᱷᱟ ᱟᱪᱪᱷᱟ ᱛᱟᱞᱦᱮ ᱚᱱᱟ ᱚᱱᱠᱟ ᱛᱟᱦᱮᱱ ᱜᱮᱭᱟ ᱵᱟᱝ?
ᱦᱳᱭ ᱦᱳᱭ ᱢᱟᱱᱮ ᱟᱞᱮ ᱫᱚ ᱮᱢᱚᱱ ᱡᱟᱭᱜᱟ ᱨᱮ ᱢᱮᱱᱟᱜ ᱞᱮᱭᱟ ᱥᱮ ᱢᱟᱱᱮ ᱯᱩᱨᱟᱹ ᱛᱟᱞᱟ ᱡᱟᱭᱜᱟ ᱨᱮ ᱟᱞᱮ ᱡᱩᱫᱤ ᱵᱟᱲᱜᱮ ᱫᱩᱣᱟᱹᱨ ᱥᱮᱫ ᱡᱟᱦᱟᱸ ᱚᱱᱛᱮ ᱫᱚ ᱯᱩᱨᱟᱹ ᱥᱚᱵᱽᱡᱤ ᱪᱟᱥ ᱡᱟᱥᱛᱤ ᱦᱩᱭᱩᱜᱳ ᱛᱟᱞᱮᱭᱟ ᱠᱟᱨᱚᱱ ᱜᱟᱰᱟ ᱫᱟᱜ ᱞᱮ ᱧᱟᱢᱟ
ᱟᱨ ᱡᱟᱦᱟᱸᱥᱮᱜ ᱦᱩᱲᱩ ᱞᱮ ᱪᱟᱥ ᱛᱟᱦᱮᱱᱟ ᱚᱱᱛᱮ ᱫᱚ ᱢᱟᱱᱮ ᱫᱟᱜ ᱵᱟᱝᱞᱮ ᱧᱟᱢᱟ ᱟᱨ ᱥᱚᱵᱽᱡᱤ ᱡᱟᱦᱟᱸ ᱥᱮᱫ ᱞᱮ ᱪᱟᱥᱟ ᱚᱱᱛᱮ ᱫᱚ ᱟᱨᱦᱚᱸ ᱦᱩᱲᱩ ᱫᱚ ᱵᱟᱝᱜᱮ ᱦᱳᱭᱳᱜᱼᱟ ᱱᱟᱥᱮ ᱦᱚᱸ
ᱟᱯᱮ ᱥᱮᱫ ᱢᱟ ᱚᱱᱠᱟ
ᱦᱳᱭ ᱦᱳᱭ ᱟᱫᱚ ᱥᱚᱵᱡᱤ ᱠᱚᱫᱚ ᱢᱚᱸᱡᱽ ᱫᱷᱟᱨᱟ ᱜᱮ ᱦᱩᱭ ᱧᱚᱜᱚᱜ ᱜᱮᱭᱟ ᱟᱫᱚ ᱜᱟᱰᱟ ᱥᱩᱨ ᱨᱮ ᱢᱮᱱᱟᱜᱼᱟ
ᱦᱮᱸ
ᱟᱫᱚ ᱚᱱᱟ ᱜᱟᱰᱟ ᱫᱟᱜ ᱛᱮᱜᱮ ᱢᱚᱸᱡᱽ ᱫᱷᱟᱨᱮ ᱞᱮ ᱪᱟᱥ ᱜᱮᱭᱟ ᱟᱨ ᱚᱱᱟ ᱥᱚᱵᱡᱤ ᱠᱷᱮᱛ ᱠᱚᱨᱮ ᱫᱚ ᱦᱩᱲᱩ ᱫᱚ ᱵᱟᱝ ᱦᱩᱭᱩᱜᱼᱟ, ᱥᱩᱫᱩ ᱥᱚᱵᱡᱤ ᱜᱮ ᱦᱩᱭᱩᱜᱼᱟ ᱢᱟᱱᱮ ᱩᱱᱟᱹᱜ ᱴᱟ ᱦᱟᱥᱟ ᱵᱟᱝ ᱢᱚᱡᱟ ᱛᱚ ᱚᱱᱟ ᱠᱚᱨᱮ ᱫᱚ ᱥᱩᱫᱷᱩ ᱥᱚᱵᱡᱤ ᱜᱮᱞᱮ ᱨᱚᱦᱚᱭ ᱛᱟᱦᱮᱸ ᱫᱚ ᱟᱻ ᱱᱚᱣᱟ ᱦᱩᱲᱩ ᱡᱟᱦᱟᱸ ᱠᱚᱨᱮᱞᱮ ᱪᱟᱥᱟ ᱚᱱᱛᱮ ᱫᱚ ᱟᱨᱦᱚᱸ ᱜᱟᱰᱟ ᱫᱟᱜ ᱫᱚ ᱵᱟᱝᱞᱮ ᱧᱟᱢᱟ
ᱚᱱᱟ ᱜᱮ ᱟᱨᱠᱤ ᱥᱚᱝᱠᱚᱴ
ᱦᱳᱭ ᱢᱟᱱᱮ ᱟᱫᱚ ᱱᱟᱥᱮᱱᱟᱜ ᱜᱟᱰᱟ ᱥᱩᱨ ᱠᱚᱨᱮ ᱡᱩᱫᱤ